ᱦᱮᱞᱳ
ᱦᱮᱸ ᱡᱚᱦᱟᱨ ᱜᱮ ᱠᱚᱞ ᱠᱮᱫᱟᱞᱤᱧ ᱵᱟᱟᱹᱵᱤᱱ ᱨᱟᱠᱟᱵ ᱞᱮᱫᱼᱟ?
ᱵᱚᱞᱚ ᱮᱱᱟ ᱠᱚᱞ ᱵᱟᱝ ᱵᱚᱞᱚ ᱞᱮᱱ ᱛᱟᱵᱤᱱ ᱫᱚ ᱪᱮᱠᱟ ᱵᱟᱞᱤᱧ ᱵᱩᱡ ᱮᱫᱟ ᱠᱚᱞ ᱜᱮᱵᱟᱹᱧ ᱧᱮᱞ ᱧᱟᱢ ᱞᱮᱱᱟ
ᱚ ᱟᱹᱞᱤ ᱠᱚᱞ ᱠᱮᱫ ᱞᱮ ᱨᱤᱝ ᱨᱤᱝ ᱛᱮ ᱠᱟᱴᱟᱭ ᱮᱱᱟ ᱫᱚ ᱵᱟᱝᱵᱤᱱ ᱨᱟᱠᱟᱵ ᱞᱮ
ᱵᱟᱝ ᱟᱞᱤᱧ ᱮᱯᱥ ᱨᱮᱜᱮᱤᱱ ᱛᱟᱦᱮᱸ ᱠᱟᱱᱟ ᱠᱚᱞ ᱜᱮ ᱵᱟᱝ ᱵᱚᱞᱚᱱ ᱠᱟᱱᱟ
ᱟᱪᱪᱷᱟ ᱚᱱᱟ ᱥᱟᱨᱵᱷᱟᱨ ᱛᱟᱦᱚᱞᱮ ᱫᱚᱢᱮ ᱤᱡᱟᱹᱜ ᱠᱟᱱᱟ ᱟᱨᱠᱤ
ᱰᱤᱥᱴᱟᱨᱵ ᱫᱟ ᱦᱚᱭᱛᱚ ᱤᱧ ᱢᱮᱱ ᱮᱫᱟ ᱠᱚᱞ ᱞᱮᱜᱮ ᱫᱤᱠᱤ ᱛᱟᱦᱞᱮ ᱤᱧᱜᱮ ᱪᱮᱫ ᱪᱤᱠᱟᱹ ᱭᱟ
ᱪᱮᱫ ᱪᱤᱠᱟᱹᱭ ᱦᱩᱭᱩᱜ ᱠᱟᱱᱟ ᱱᱤᱛᱚᱜ ᱫᱚ?
ᱱᱤᱛᱚᱜ ᱫᱚ ᱵᱟᱝ ᱯᱟᱥᱮᱫ ᱢᱟᱴᱷ ᱫᱷᱟᱵᱮ ᱥᱮᱫ ᱢᱟᱴᱷ ᱥᱮᱫᱨᱮ ᱫᱩᱲᱩᱵ ᱦᱩᱭ ᱟᱠᱟᱱᱟ᱾
ᱟᱪᱪᱷᱟ ᱱᱟᱯᱟᱭ ᱜᱮ ᱛᱚ?
ᱦᱮᱸ ᱱᱟᱯᱟᱭ ᱜᱮ᱾ ᱟᱯᱮ ᱫᱚ?
ᱞᱟᱦᱟ ᱨᱚᱯᱚᱲ ᱦᱩᱭ ᱠᱟᱱᱟ ᱥᱮ
ᱦᱮᱸ ᱦᱮᱸ ᱦᱮᱸ
ᱟᱪᱪᱷᱟ ᱱᱤᱛᱚᱜ ᱛᱟᱦᱞᱮ ᱚᱠᱟ ᱴᱚᱯᱤᱠ ᱤᱫᱤ ᱠᱟᱛᱮ ᱜᱟᱞᱢᱟᱨᱟᱣ ᱞᱮᱠᱷᱟᱱ ᱵᱷᱟᱜᱤ ᱦᱩᱭᱩᱜᱼᱟ
ᱫᱚ ᱢᱚᱱᱮ ᱦᱩᱭᱩᱜ ᱠᱟᱱᱟ ᱱᱤᱛᱚᱜ ᱫᱚ ᱦᱩᱭᱩᱜ ᱠᱟᱱᱟ ᱢᱤᱫᱴᱮᱱ ᱴᱚᱯᱤᱠ ᱵᱚᱞᱛᱮ ᱟᱹᱞᱤᱧ ᱞᱤᱧ ᱞᱟᱹᱭᱮᱫ ᱛᱟᱦᱮᱫ ᱤᱭᱟᱹ ᱦᱚᱸᱜᱼᱚᱭ ᱤᱭᱟᱹ
ᱦᱮᱸ
ᱟ ᱤᱭᱟᱹ ᱢᱟᱹᱭ ᱵᱟᱹᱵᱩ ᱛᱟᱠᱚ ᱴᱷᱤᱠ ᱢᱚᱛᱚ ᱵᱟᱠᱚ ᱤᱭᱟᱹᱜ ᱠᱟᱱᱟ ᱟᱨᱠᱤ ᱵᱷᱟᱜᱟᱜ ᱠᱟᱱᱟ ᱵᱟᱠᱚ ᱚᱞᱚᱜ ᱯᱟᱲᱦᱟᱜ ᱠᱟᱱᱟ ᱵᱟ ᱱᱟᱭᱤᱴ ᱯᱨᱳᱜᱨᱟᱢ ᱠᱚ ᱵᱤᱥᱤ ᱠᱚ ᱟᱥᱚᱠᱛᱚᱜ ᱠᱟᱱᱟ ᱮ ᱢᱮᱞᱟ ᱯᱚᱨᱚᱵᱽ ᱠᱚᱨᱮ ᱵᱮᱥᱤ ᱠᱚ ᱟᱥᱚᱠᱛᱚᱜ ᱠᱟᱱᱟ ᱮ ᱦᱮᱸ ᱢᱳᱵᱟᱭᱤᱞ ᱯᱚᱛᱤ ᱵᱮᱥᱤ ᱠᱚ ᱟᱥᱚᱠᱛᱼᱼ ᱱᱚᱣᱟ ᱠᱚ ᱵᱟᱠᱷᱨᱟ ᱛᱚ ᱢᱟᱱᱮ ᱜᱟᱲᱭᱟᱱ ᱠᱚ ᱪᱮᱫ ᱞᱮᱠᱟᱠᱟᱛᱮ ᱤᱭᱟᱹ ᱪᱟᱞᱟᱣ ᱠᱷᱟᱱ ᱠᱟᱹᱴᱤᱡ ᱜᱮ ᱚᱱᱟ ᱞᱟᱭᱤᱱ ᱨᱮ ᱟᱹᱜᱩ ᱜᱟᱱᱚᱜᱼᱟ ᱟᱨᱠᱤ
ᱦᱚᱸ ᱟᱫᱚ ᱱᱚᱰᱮ ᱫᱚ ᱡᱟᱹᱥᱛᱤ ᱫᱚ ᱯᱷᱚᱞᱴ ᱫᱚ ᱦᱩᱭᱩᱜ ᱠᱟᱱᱟ ᱜᱟᱰᱤᱭᱟᱱᱟᱜ ᱜᱮ ᱠᱟᱨᱚᱱ ᱟᱵᱚ ᱜᱤᱫᱽᱨᱟᱹ ᱚᱠᱟ ᱚᱠᱟ ᱞᱮᱠᱟ ᱵᱚ ᱫᱚᱦᱚ ᱠᱚᱣᱟ ᱚᱠᱟ ᱞᱮᱠᱟ ᱵᱚ ᱥᱮᱬᱟ ᱟᱠᱚᱣᱟ ᱚᱱᱠᱟ ᱜᱮ ᱜᱤᱫᱽᱨᱟᱹ ᱠᱚ ᱥᱮᱬᱟᱭᱟᱠᱚ᱾ ᱟᱨ ᱵᱟᱵᱚ ᱥᱮᱬᱟ ᱟᱠᱚ ᱠᱷᱟᱱ ᱪᱮᱫ ᱦᱚᱸ ᱵᱟᱵᱚ ᱞᱟᱹᱭ ᱟᱠᱚ ᱠᱷᱟᱱ ᱩᱱᱠᱩ ᱫᱚ ᱛᱟᱦᱚᱞᱮ ᱚᱱᱠᱟ ᱛᱮᱫᱚ ᱵᱟᱠᱚ ᱥᱮᱬᱟᱭᱟ᱾ ᱟᱨ ᱡᱟᱦᱟᱸ ᱛᱤᱱ ᱩᱱᱤᱜ ᱜᱮ ᱡᱟᱦᱟᱸᱞᱮᱠᱟ ᱪᱮᱫ ᱠᱚ ᱞᱟᱹᱭᱟ ᱢᱮᱞᱟ ᱯᱚᱨᱼᱼ ᱯᱚᱨᱚᱵᱽ ᱠᱚᱦᱚᱸ ᱪᱟᱞᱟᱣ ᱫᱚ ᱫᱚᱨᱠᱟᱨ ᱦᱚᱸ ᱠᱟᱱᱟ᱾
ᱻ
ᱟᱨ ᱥᱠᱩᱞ ᱦᱚᱸ ᱪᱟᱞᱟᱣ ᱦᱚᱸ ᱫᱚᱨᱠᱟᱨ ᱠᱟᱱᱟ ᱱᱚᱰᱮ ᱫᱚ ᱢᱮᱞᱟ ᱯᱚᱨᱚᱵᱽ ᱫᱚᱵᱚ ᱡᱟᱹᱥᱛᱤ ᱡᱟᱥᱛᱤ ᱜᱮᱵᱚ ᱪᱟᱞᱟᱜ ᱠᱟᱱᱟ ᱟᱨ ᱤᱥᱠᱩᱞ ᱠᱚᱞᱮᱡᱽ ᱠᱚᱫᱚ ᱠᱚᱢ ᱵᱚ ᱪᱟᱞᱟᱜ ᱠᱟᱱᱟ᱾ ᱟᱨ ᱚᱱᱠᱟ ᱛᱮᱫᱚ ᱟᱵᱚ ᱜᱟᱨᱡᱮᱱ ᱴᱷᱤᱠ ᱫᱚᱦᱚ ᱦᱩᱭᱩᱜ ᱛᱟᱵᱚᱱᱟ ᱜᱟᱨᱡᱮᱱ ᱜᱤᱫᱽᱨᱟᱹ ᱠᱚ ᱵᱩᱡ ᱵᱩᱡᱷᱟᱹᱣ ᱦᱩᱭᱩᱜ ᱛᱟᱵᱚᱱᱟ ᱡᱮ ᱢᱟᱱᱮ ᱡᱮ ᱫᱟᱞ ᱛᱚᱞ ᱠᱟᱛᱮᱜ ᱵᱩᱡᱷᱟᱹᱣ ᱫᱚ ᱵᱟᱝᱼᱟ ᱵᱟᱹᱭ ᱵᱟᱹᱭ ᱵᱩᱡᱷᱟᱹᱣ ᱦᱩᱭᱩᱜ ᱛᱟᱵᱚᱱᱟ ᱡᱮᱴᱟ ᱟᱡ ᱚᱱᱟ ᱡᱤᱱᱤᱥᱴᱟᱜ ᱞᱚᱜᱚᱱᱮ ᱵᱩᱡᱷᱟᱹᱣ ᱫᱟᱲᱮᱭᱟᱜ ᱢᱟᱭ ᱟᱵᱚᱣᱟᱜ ᱠᱟᱛᱷᱟ ᱪᱮᱫ ᱵᱚ ᱞᱟᱹᱭ ᱦᱚᱪᱚ ᱫᱟᱲᱮᱭᱟᱭ ᱠᱟᱱᱟ ᱟᱨᱠᱤ ᱚᱱᱠᱟ ᱞᱮᱠᱟᱛᱮ ᱩᱱᱤ ᱜᱤᱫᱽᱨᱟᱹ ᱴᱮᱱ ᱫᱩᱞᱟᱹᱜ ᱡᱟᱦᱟᱸ ᱛᱤᱱᱟᱹᱜ ᱜᱮᱵᱚᱱ ᱫᱟᱲᱮᱭᱟᱜᱼᱟ ᱢᱟᱱᱮ ᱫᱩᱞᱟᱹᱲ ᱵᱷᱟᱵᱛᱮ ᱵᱩᱡᱷᱟᱹᱣ ᱦᱚᱪᱚ ᱨᱮᱱᱟᱜ ᱵᱚ ᱪᱮᱥᱴᱟᱭᱟ᱾ ᱟᱨ ᱟᱨ ᱩᱦᱟᱹ ᱜᱮ ᱫᱟᱞ ᱞᱮᱠᱷᱟᱱ ᱥᱮ ᱛᱚᱞ ᱞᱮᱠᱷᱟᱱ ᱩᱱᱠᱩ ᱜᱤᱫᱽᱨᱟᱹ ᱫᱚ ᱵᱟᱠᱚ ᱵᱩᱡᱷᱟᱹᱜᱼᱟ᱾ ᱟᱨᱦᱚᱸ ᱞᱟᱹᱭ ᱞᱮᱠᱷᱟᱱ ᱟᱨᱦᱚᱸ ᱮᱴᱟᱜ ᱥᱮᱫ ᱜᱮᱠᱚ ᱪᱟᱞᱟᱜ ᱛᱟᱵᱚᱱᱟ ᱩᱱᱠᱩ ᱢᱟᱱᱮ ᱫᱟᱞ ᱫᱟᱞ ᱛᱚᱞ ᱞᱮᱠᱷᱟᱱ ᱫᱚ ᱢᱚᱱᱮ ᱡᱤᱣᱤ ᱠᱚ ᱟᱹᱲᱤᱥᱚᱜ ᱛᱟᱠᱚᱣᱟ ᱥᱮ ᱞᱟᱹᱭᱟᱠᱚ ᱡᱮ ᱤᱧ ᱠᱚ ᱫᱟᱞ ᱠᱤᱫᱤᱧᱟ ᱟᱨ ᱤᱧ ᱫᱚ ᱟᱫᱚ ᱥ ᱤᱥᱠᱩᱞ ᱦᱚᱸ ᱵᱟᱹᱧ ᱪᱟᱞᱟᱜᱼᱟ ᱥᱮ ᱚᱠᱟ ᱠᱟᱹᱢᱤ ᱦᱚᱸ ᱵᱟᱹᱧ ᱠᱚᱨᱟᱣᱟ ᱚᱱᱠᱟ ᱢᱤᱫᱴᱟᱝ ᱠᱚ ᱞᱟᱹᱭᱟ ᱚᱱᱟ ᱡᱤᱱᱤᱥᱴᱟᱜ ᱡᱟᱛᱮ ᱠᱚᱨᱟᱣ ᱢᱟᱭ ᱟᱡ ᱡᱟᱛᱮ ᱚᱱᱟ ᱡᱤᱱᱤᱥ ᱯᱚᱛᱤ ᱟᱜᱨᱚᱦᱚ ᱢᱤᱫᱴᱟᱝ ᱦᱮᱡ ᱟᱭ ᱢᱟ ᱚᱱᱠᱟ ᱵᱷᱟᱵᱛᱮ ᱵᱩᱡᱷᱟᱹᱣ ᱦᱚᱪᱚ ᱦᱩᱭᱩᱜᱼᱟ᱾ ᱩᱱᱤ ᱜᱤᱫᱽᱨᱟᱹ ᱡᱟᱛᱮ ᱟᱡ ᱤᱥᱠᱩᱞ ᱥᱮᱫ ᱡᱮᱱᱚ ᱴᱟᱱ ᱛᱟᱦᱮᱱ ᱛᱟᱭᱢᱟ ᱢᱮᱞᱟ ᱯᱚᱨᱚᱵᱽ ᱦᱚᱸ ᱛᱟᱦᱮᱱᱟ ᱢᱮᱞᱟ ᱯᱚᱨᱚᱵᱽ ᱫᱚ ᱡᱮᱢᱚᱱ ᱪᱟᱞᱟᱜ ᱟᱢ᱾ ᱫᱚᱥᱮ ᱢᱟᱥᱮ ᱡᱮᱢᱚᱱ ᱦᱩᱭᱩᱜ ᱜᱮᱭᱟ ᱚᱱᱠᱟᱜ ᱜᱮ ᱵᱷᱟᱜᱮᱭᱟ ᱟᱨᱠᱤ ᱥᱚᱵ ᱫᱤᱱ ᱫᱚ ᱵᱟᱝ ᱵᱷᱟᱜᱮᱭᱟ᱾ ᱟᱨ ᱟᱵᱚ ᱪᱮᱫ ᱠᱚ ᱞᱟᱹᱭᱟ ᱥᱚᱢᱟᱡᱽ ᱨᱮ ᱦᱚᱲ ᱠᱚᱦᱚᱸ ᱵᱟᱵᱚ ᱵᱷᱟᱹᱜᱤᱭᱟ᱾ ᱡᱟᱦᱟᱸ ᱨᱮᱜᱮ ᱢᱟᱱᱮ ᱢᱮᱞᱟ ᱯᱚᱨᱚᱵᱽ ᱦᱩᱭᱠᱟᱜ ᱜᱮ ᱢᱮᱱᱟᱜ ᱜᱮᱭᱟ ᱛᱮᱦᱤᱧ ᱱᱚᱰᱮ ᱛᱚ ᱜᱟᱯᱟ ᱦᱟᱱᱮ ᱚᱱᱠᱟᱛᱮ ᱜᱤᱫᱽᱨᱟᱹ ᱟᱜ ᱢᱟᱱᱮ ᱪᱤᱠᱟᱹᱜ ᱠᱟᱱᱟ ᱫᱟᱹᱲᱮᱜ ᱟᱭ ᱚᱱᱛᱮ ᱜᱮᱥᱮ ᱟᱨ ᱯᱟᱲᱦᱟᱣ ᱥᱚᱢᱚᱭ ᱨᱮᱫᱚ ᱢᱚᱱᱮ ᱮᱠᱟᱞ ᱜᱮ ᱵᱟᱝ ᱛᱟᱦᱮᱸ ᱠᱟᱱ ᱛᱟᱠᱚᱣᱟ᱾ ᱚᱱᱠᱟ ᱛᱮᱞᱮ ᱟᱵᱚᱣᱟᱜ ᱟᱹᱛᱩ ᱦᱚᱲ ᱠᱚᱦᱚᱸ ᱴᱷᱤᱠ ᱛᱟᱦᱮᱸ ᱦᱩᱭᱩᱜ ᱛᱟᱵᱚᱱᱟ ᱟᱨ ᱜᱟ ᱜᱟᱨᱡᱮᱱ ᱫᱚ ᱮᱠᱫᱚᱢ ᱜᱮ ᱟᱨᱦᱚᱸ ᱵᱷᱟᱜᱤ ᱞᱮᱠᱟ ᱴᱷᱤᱠ ᱥᱚᱛᱚᱨᱠᱚ ᱦᱳᱭ ᱛᱟᱵᱚᱱᱟ ᱟᱵᱚᱨᱮᱱ ᱜᱤᱫᱽᱨᱟᱹ ᱟᱵᱚ ᱪᱤᱠᱟᱛᱮᱵᱚᱱ ᱦᱚᱲ ᱠᱚᱣᱟᱜ ᱚᱱᱟ ᱫᱚ ᱟᱵᱚᱜᱮ ᱪᱮᱥᱴᱟᱭ ᱦᱩᱭᱩᱜ ᱛᱟᱵᱚᱱᱟ᱾
ᱻ ᱟᱫᱚ ᱟᱵᱚ ᱵᱮᱥᱤ ᱫᱤᱱ ᱞᱟᱹᱭᱟ ᱜᱤᱫᱽᱨᱟᱹ ᱫᱚ ᱛᱤᱱᱟᱹᱜ ᱵᱟᱭ ᱵᱷᱩᱞᱮᱜᱼᱟ ᱚᱱᱟ ᱠᱷᱚᱱᱟᱜ ᱡᱟᱹᱥᱛᱤ ᱮᱸᱜᱟ ᱛᱟᱯᱟ ᱫᱚᱠᱤᱱ ᱵᱷᱩᱞᱮᱜᱼᱟ᱾ ᱠᱟᱨᱚᱱ ᱡᱩᱫᱤ ᱦᱮᱸ ᱠᱟᱨᱚᱱ ᱡᱩᱫᱤ ᱵᱚᱱ ᱠᱟᱨᱚᱱ ᱡᱩᱫᱤ ᱵᱚᱱ ᱧᱮᱞᱟ ᱟᱵᱚᱛᱚᱵᱚᱱ ᱟᱵᱚᱛᱚᱵᱚᱱ ᱢᱟᱱᱮ ᱤᱭᱟᱹ ᱠᱟᱱᱟ ᱯᱨᱟᱯᱛᱚ ᱵᱚᱭᱚᱥᱠᱚ ᱠᱟᱱᱟ ᱵᱚᱱ ᱥᱚᱝᱥᱟᱨ ᱟᱠᱟᱫᱟ ᱛᱚᱞᱠᱟ ᱱᱮᱭᱟ ᱦᱮᱸ ᱮ ᱜᱤᱫᱽᱨᱟᱹ ᱜᱽ ᱠᱚ ᱦᱟᱨᱟ ᱵᱩᱨᱩ ᱠᱟᱱᱟ ᱟᱵᱚᱣᱟᱜ ᱛᱚ ᱢᱤᱫᱴᱮᱱ ᱡᱚᱥ ᱢᱮᱱᱟᱜ ᱛᱟᱵᱚᱱᱟ ᱵᱟ ᱞᱚᱠᱠᱷᱚ ᱢᱮᱱᱟᱜ ᱛᱟᱵᱚᱱᱟ ᱡᱮ ᱟᱵᱚ ᱡᱟᱦᱟᱸ ᱞᱮᱠᱟ ᱠᱟᱛᱮᱜ ᱵᱚᱱ ᱡᱚᱢ ᱫᱟ ᱡᱟᱦᱟᱸᱞᱮ ᱴᱟᱠᱟ ᱯᱩᱭᱥᱟ ᱵᱩᱱ ᱡᱟᱦᱟᱸᱞᱮᱠᱟ ᱛᱮᱵᱚᱱ ᱟᱨᱡᱟᱣ ᱮᱫᱟ ᱮᱨ ᱫᱷ ᱥᱟᱵ ᱠᱟᱜ ᱢᱮ ᱡᱟᱦᱟᱸ ᱞᱮᱠᱟ᱾ ᱠᱚᱨᱟᱣ ᱨᱮᱱᱟᱜ ᱤᱪᱪᱟᱹ ᱢᱮᱱᱟᱜ ᱛᱟᱵᱚᱱᱟ ᱡᱷᱚᱛᱚ ᱦᱚᱲᱟᱜ ᱜᱮᱛᱚ ᱠᱚᱨᱟᱣ ᱨᱮ ᱡᱷᱚᱛᱚ ᱦᱚᱲᱟᱜ ᱜᱮᱛᱚ ᱤᱪᱪᱷᱟᱹ ᱢᱮᱱᱟᱜ ᱛᱟᱠᱚᱣᱟ ᱡᱮ ᱜᱤᱫᱽᱨᱟᱹ ᱪᱟᱹᱠᱨᱤ ᱛᱤᱧ ᱢᱟ ᱜᱤᱫᱽᱨᱟᱹ ᱵᱷᱟᱜᱮ ᱡᱟᱭᱜᱟ ᱨᱮ ᱵᱷᱟᱜᱮᱠᱟᱭ ᱯᱟᱲᱦᱟᱜ ᱛᱤᱧ ᱢᱟ᱾ ᱮᱨᱯᱚᱨ ᱜᱤᱫᱽᱨᱟᱹ ᱵᱷᱟᱜᱮ ᱞᱮᱠᱟ ᱥᱤᱠᱷᱱᱟᱹᱛᱚᱜ ᱛᱤᱧ ᱢᱟ ᱵᱷᱟᱜᱮ ᱨᱮᱡᱟᱞᱴ ᱡᱚᱛᱚ ᱦᱚᱲᱟᱜ ᱜᱮ ᱤᱪᱪᱷᱟᱹ ᱢᱮᱱᱟᱜ ᱛᱟᱠᱚᱣᱟ ᱢᱤᱫᱴᱮᱱ ᱠᱟᱹᱢᱤ ᱠᱟᱛᱮᱮᱫ ᱦᱚᱲᱮ ᱯᱟᱲᱦᱟᱣ ᱨᱮᱦᱚᱸ ᱩᱱᱤᱭᱟᱜ ᱦᱚᱸ ᱤᱪᱪᱷᱟᱹ ᱢᱮᱱᱟᱜ ᱛᱟᱣᱟ᱾ ᱢᱤᱫᱴᱮᱱ ᱢᱟᱥᱴᱟᱨ ᱯᱨᱚᱯᱷᱮᱥᱟᱨ ᱜᱤᱫᱽᱨᱟᱹᱭ ᱯᱟᱲᱦᱟᱣ ᱛᱟᱭᱨᱮᱦᱚᱸ ᱩᱱᱤ ᱦᱚᱸ ᱚᱱᱟ ᱚᱱᱟ ᱴᱟᱨᱜᱮᱴ ᱢᱮᱱᱟᱜ ᱚᱱᱟ ᱤᱪᱪᱷᱟᱹ ᱡᱮ ᱛᱟᱦᱮ ᱟᱵᱚᱣᱟᱜ ᱡᱚᱠᱷᱚᱱ ᱤᱪᱟᱹ ᱛᱟᱦᱮᱱ ᱛᱟᱭᱟ ᱤᱪᱪᱟᱹ ᱢᱮᱱᱟᱜ ᱛᱟᱭᱟ᱾ ᱛᱟᱵᱚᱱᱟ ᱛᱟᱦᱚᱞᱮ ᱚᱱᱟ ᱯᱨᱚᱛᱤ ᱟᱵᱚ ᱵᱟᱵᱚᱱ ᱜᱩᱨᱩᱛᱛᱚᱣᱟᱜ ᱠᱟᱱᱟ ᱠᱟᱨᱚᱱ ᱟᱢ ᱟᱵᱚ ᱡᱩᱫᱤ ᱵᱚᱱ ᱧᱮᱞᱟ- ᱟᱢᱮ ᱜᱤᱫᱽᱨᱟᱹ ᱢᱤᱫᱴᱮᱱ ᱦᱚᱲ ᱠᱚᱛᱮ ᱜᱮᱞᱮ ᱡᱮᱢᱚᱱ ᱟᱢ ᱢᱚᱱᱮᱭ ᱛᱟᱢ ᱡᱮ ᱜᱤᱫᱽᱨᱟᱹ ᱯᱚᱭᱥᱟᱧ ᱰᱷᱟᱮᱞᱟᱣ ᱞᱮᱠᱟᱱ ᱠᱷᱟᱱ ᱜᱮ ᱦᱩᱭᱩᱜᱼᱟ᱾ ᱚᱱᱠᱟ ᱫᱚ ᱵᱟᱝᱠᱷᱟᱱ ᱜᱤᱫᱽᱨᱟᱹ ᱯᱚᱛᱷᱤ
ᱞᱚᱠᱠᱷᱚ ᱱᱚᱡᱚᱨ ᱦᱚᱸ ᱫᱚᱨᱠᱟᱨ ᱠᱟᱱ ᱜᱮᱭᱟ᱾
ᱟᱨ ᱚᱱᱟ ᱥᱟᱶ ᱥᱟᱶᱛᱮ ᱦᱳᱭᱳᱜ ᱠᱟᱱᱟ ᱟᱢᱫᱚ ᱯᱷᱮᱰ ᱠᱷᱚᱱᱟᱜ ᱜᱮ ᱠᱚᱢ ᱵᱮᱥᱤ ᱤᱭᱟᱹ ᱤᱫᱤᱭ ᱛᱟᱢᱟ ᱦᱩᱸ ᱥᱩᱫᱩ ᱜᱤᱫᱽᱨᱟᱹ ᱪᱟᱯ ᱢᱟᱭ ᱦᱮᱦᱚ ᱵᱟᱝ ᱜᱟᱱᱚᱜ ᱟ᱾ ᱛᱚᱢᱟᱨ ᱠᱷᱮᱞᱞᱟ ᱪᱷᱚᱞᱮ ᱠᱤ ᱡᱟᱦᱟᱱᱟᱜ ᱮᱱᱮᱡ ᱥᱮᱨᱮᱧ ᱪᱷᱚᱞᱮ ᱦᱮᱸ ᱟᱨ ᱦᱩᱭᱩᱜ
ᱡᱤᱱᱤᱥ ᱴᱟᱜ ᱞᱚᱜᱚᱱ ᱠᱮᱪ ᱦᱚᱪᱚ ᱦᱩᱭᱩᱜᱼᱟ᱾
ᱦᱮᱸ ᱦᱮᱸ ᱚᱱᱟ ᱡᱮ ᱯᱟᱲᱦᱟᱣ ᱡᱤᱱᱤᱥᱴᱟ ᱟᱭᱟᱜ ᱢᱚᱱᱮᱨᱮ ᱡᱮᱢᱚᱱ ᱨᱟᱹᱥᱠᱟᱹ ᱥᱟᱞᱟᱜ ᱮ ᱠᱚᱨᱟᱣ ᱫᱟᱲᱮᱭᱟᱜ ᱢᱟ ᱡᱮ ᱤᱧ ᱫᱚ ᱡᱳᱨ ᱫᱚ ᱵᱟᱝ ᱯᱟᱲᱦᱟᱣ ᱦᱩᱭᱩᱜ ᱛᱤᱧ ᱢᱟ ᱡᱮᱢᱚᱱ ᱡᱟᱦᱟᱸᱭ ᱡᱟᱦᱟᱸ ᱛᱮᱜᱮ ᱡᱟᱦᱟᱸ ᱞᱮᱠᱟᱧ ᱯᱟᱲᱦᱟᱜ ᱢᱚᱴᱟᱢᱩᱴᱤ ᱤᱧᱟᱹᱜ ᱠᱚᱨᱟᱣ ᱦᱩᱭᱩᱜ ᱛᱤᱧᱟᱹ ᱦᱮᱸ ᱟᱫᱚ ᱡᱳᱨᱡᱚᱵᱚᱥᱛᱤ ᱫᱚ ᱚᱠᱟᱨᱮ ᱢᱚᱱᱮᱜᱼᱟ᱾ ᱥᱟᱵ ᱠᱟᱜ ᱢᱮ ᱡᱩᱫᱤ ᱢᱤᱫᱴᱤᱱ ᱜᱤᱫᱽᱨᱟᱹ ᱟᱡ ᱵᱟᱵᱟᱭ ᱯᱟᱲᱦᱟᱣ ᱮᱠᱟᱱᱟ᱾ ᱩᱱᱤ ᱡᱩᱫᱤ ᱤᱥᱠᱩᱞ ᱨᱮ ᱩᱱᱤ ᱡᱩᱫᱤ ᱯᱚᱲᱟᱢ ᱥᱟᱵᱮᱭᱟ ᱚᱸᱰᱮ ᱫᱚ ᱟᱫᱚ ᱵᱟᱭ ᱚᱸᱰᱮ ᱫᱚᱭ ᱡᱩᱨᱩᱜ ᱜᱮᱭᱟ᱾
ᱚᱱ ᱚᱱᱠᱟ ᱡᱩᱨ ᱛᱟᱦᱚᱞᱮ ᱟᱢ ᱡᱩᱫᱤ ᱜᱟᱨᱡᱮᱱ ᱠᱟᱱᱟᱢ ᱟᱢ ᱡᱩᱫᱤ ᱜᱤᱫᱽ ᱜᱤᱫᱽᱨᱟᱹ ᱟᱨ ᱦᱟᱱᱟ ᱟᱢ ᱜᱮ ᱡᱩᱫᱤ ᱢᱩᱵᱟᱭᱤᱞ ᱧᱮᱞ ᱨᱮ ᱦᱟᱱᱮᱢ ᱤᱭᱟᱹᱭᱮᱱᱟ ᱞᱟᱵᱟᱫᱷᱤᱭᱟ. ᱪᱟᱵᱟᱭᱮᱱᱟ ᱜᱤᱫᱽᱨᱟᱹ ᱫᱚ ᱟᱫᱚ ᱯᱟᱲᱦᱟᱜ ᱠᱟᱱᱟᱭ ᱯᱟᱲᱦᱟᱜ ᱠᱟᱱᱟᱭ ᱪᱮᱫ ᱮ ᱠᱚᱨᱟᱣ ᱮᱫᱟ ᱵᱟᱭ ᱠᱚᱨᱟᱣ ᱮᱫᱟ? ᱚᱱᱟ ᱦᱚᱸ ᱵᱟᱝ ᱠᱟᱹᱴᱤᱡ ᱵᱟᱢ ᱢᱮᱱ ᱞᱩᱛᱩᱨᱟᱭ ᱠᱟᱱᱟ᱾ ᱛᱟᱦᱚᱞᱮ ᱩᱱᱤ ᱫᱚ ᱪᱮᱫ ᱮ ᱤᱭᱟᱹᱭᱟ᱾ ᱦᱩᱸ ᱩᱱᱤ ᱩᱱᱤᱭᱟᱜ ᱫᱚᱨ ᱩᱱᱤᱭᱟᱜ ᱡᱟᱦᱟᱸ ᱫᱚᱨᱠᱟᱨ ᱠᱟᱱᱛᱟᱭᱟ ᱢᱟᱟᱮ ᱥᱩᱥᱛᱷᱚ ᱯᱩᱨᱤᱵᱮᱥ ᱚᱱᱟ ᱥᱟᱶ ᱥᱟᱶᱛᱮ ᱩᱱᱤᱭᱟᱜ ᱢᱟᱱᱮ ᱯᱟᱲᱦᱟᱣ ᱨᱮᱱᱟᱜ ᱢᱤᱫᱴᱟ. ᱝ ᱤᱭᱟᱹ ᱥᱟᱯᱚᱴ ᱦᱮᱸ
ᱟᱮ ᱱ ᱧᱩᱛᱩᱢᱚ ᱢᱟᱷ ᱦᱮᱸ ᱵᱩᱡ ᱛ ᱯᱟᱲᱟᱜᱪᱚ ᱦᱳᱭ ᱦᱳᱭᱻ
ᱟᱨ ᱡᱩᱫᱤ ᱟᱵᱚ ᱵᱚᱱ ᱧᱮᱞᱟ ᱤᱭᱟ. ᱟᱵᱚ ᱡᱩᱫᱤ ᱵᱟᱵᱚᱱ ᱢᱟᱲᱟᱝ ᱥᱮᱫ ᱪᱟᱞᱟᱣ ᱨᱮᱱᱟᱜ ᱤᱪᱪᱷᱟᱹ ᱵᱟᱝ ᱛᱟᱦᱮᱱ ᱛᱟᱵᱚᱱᱟ ᱥᱮ ᱤᱪᱪᱷᱟᱹ ᱡᱩᱫᱤ ᱵᱟᱝ ᱛᱟᱦᱮᱱ ᱛᱟᱵᱚᱱᱟ